ᱢᱟᱝ ᱜᱮᱭᱟ
ᱦᱮᱸ ᱵᱮᱥ ᱜᱮ ᱟᱸᱡᱚᱢᱚᱜ ᱠᱟᱱᱟ ᱟᱨ ᱤᱧᱟᱹᱜ ᱤᱧᱟᱹᱜ ᱪᱮᱫ ᱞᱮᱠᱟ
ᱟᱢᱟᱜ ᱦᱚᱸ ᱱᱟᱯᱟᱭ ᱜᱮ ᱟᱸᱡᱚᱢᱚᱜ ᱠᱟᱱᱟ ᱟᱫᱚ ᱚᱱᱟ ᱢᱩᱪᱟᱹᱫ ᱫᱷᱟᱹᱨᱤᱡ ᱱᱚᱝᱠᱟ ᱜᱮ ᱟᱸᱡᱚᱢ ᱞᱮᱱᱠᱷᱟᱱ ᱟᱹᱰᱤ ᱱᱟᱯᱟᱭ ᱦᱩᱭᱩᱜᱼᱟ ᱟᱨᱦᱚᱸ
ᱦᱮᱸ ᱴᱷᱤᱠ
ᱟᱫᱚ ᱞᱟᱹᱭᱢᱮ ᱛᱚᱵᱮ ᱠᱟᱛᱷᱟ ᱠᱚ ᱟᱨᱦᱚᱸ ᱞᱟᱦᱟ ᱥᱮᱫ ᱵᱟᱹᱭ ᱵᱟᱹᱭᱛᱮ ᱵᱟᱲᱦᱟᱣ ᱤᱫᱤ ᱛᱟᱞᱟᱝ ᱢᱮ ᱟᱨ ᱱᱚᱝᱠᱟ ᱜᱮ ᱟᱨᱦᱚᱸ ᱞᱟᱝ ᱜᱟᱞᱢᱟᱨᱟᱣ ᱪᱟᱞᱟᱜᱼᱟ ᱵᱟᱹᱭ ᱵᱟᱹᱭᱛᱮ
ᱴᱷᱤᱠ ᱜᱮᱭᱟ ᱟᱨ ᱛᱚᱵᱮ ᱟᱯᱮᱥᱮᱫ ᱫᱚ ᱪᱮᱫ ᱞᱮᱠᱟ ᱫᱟᱜ ᱠᱚ ᱪᱮᱫᱞᱮᱠᱟ ᱴᱷᱤᱠ ᱜᱮ?
ᱫᱟᱜ ᱠᱚᱫᱚ ᱱᱚᱜᱼᱚᱭ ᱫᱟᱜ ᱵᱟᱲᱟᱭᱮᱫ ᱠᱟᱱ ᱜᱮᱭᱟ ᱟᱹᱰᱤ ᱜᱟᱱ ᱜᱮ ᱦᱚᱞᱟ ᱢᱟᱦᱫᱮᱨ ᱫᱟᱜ ᱵᱟᱲᱟ ᱠᱮᱫᱼᱟ ᱟᱨ ᱚᱱᱟ ᱞᱟᱦᱟ ᱦᱚᱸ ᱟᱹᱰᱤ ᱜᱮ ᱫᱟᱜ ᱵᱟᱲᱟ ᱠᱮᱫᱟ ᱟᱫᱚ ᱢᱮᱛᱟᱜ ᱢᱮ ᱦᱟᱜ ᱛᱮᱦᱮᱧ ᱠᱚᱫᱚ ᱦᱟᱜ ᱚᱱᱠᱟ ᱵᱟᱭ ᱫᱟᱜ ᱮᱫᱟ ᱛᱮᱦᱤᱧ ᱫᱚ ᱥᱤᱛᱩᱝ ᱵᱮᱲᱟ ᱜᱮ ᱟᱹᱰᱤ ᱡᱟᱹᱥᱛᱤ ᱜᱮ ᱟᱨ ᱵᱟᱭ ᱫᱟᱜ ᱠᱟᱫᱟ ᱫᱟᱜ ᱫᱚ ᱟᱯᱮ ᱥᱮᱫ ᱜᱮ ᱞᱟᱹᱭ ᱢᱮ ᱪᱮᱫ ᱞᱮᱠᱟᱭ ᱫᱟᱜᱽ ᱵᱟᱲᱟᱭᱮᱫᱟ
ᱟᱞᱮᱥᱮᱫ ᱦᱚᱸ ᱦᱚᱞᱟ ᱢᱟᱫᱮᱨ ᱠᱷᱚᱡ ᱫᱚ ᱠᱚᱢ ᱧᱚᱜ ᱜᱮᱭ ᱫᱟᱜ ᱠᱟᱜᱼᱟ ᱞᱟᱦᱟᱛᱮᱢᱟ ᱟᱹᱰᱤ ᱠᱟᱡᱟᱠ ᱮᱭ ᱫᱟᱜ ᱮ ᱛᱟᱦᱮᱸᱱᱟ ᱵᱚᱞᱮ ᱛᱮ ᱠᱟᱹᱢᱤ ᱵᱟᱝ ᱮᱦᱚᱵ ᱠᱟᱱ ᱛᱟᱦᱮᱸᱱᱟ ᱟᱨ ᱡᱮᱭᱥᱮ ᱠᱤ ᱱᱚᱣᱟ ᱜᱟᱹᱪᱷᱤ ᱠᱚ ᱞᱟᱹᱴᱩᱜ ᱞᱟᱹᱴᱩ ᱠᱟᱱᱟ ᱛᱚᱵᱮ ᱠᱷᱮ ᱠᱷᱮᱛ ᱵᱚᱞᱮ ᱯᱮᱨᱮᱡᱚᱜᱼᱟ ᱜᱮ ᱵᱟᱭ ᱫᱟᱲᱭᱟᱜ ᱠᱟᱱᱟ ᱟᱫᱚ ᱦᱚᱲ ᱤᱱᱠᱟ ᱛᱮᱜᱮ ᱠᱟᱹᱢᱤ ᱠᱟᱱᱟ ᱵᱚᱞᱮ ᱟᱫᱚ ᱱᱤᱛᱚᱜ ᱫᱚ ᱮᱱᱦᱚᱸ ᱚᱱᱠᱟ ᱞᱟᱛᱟᱨ ᱞᱟᱛᱟᱨ ᱚᱱᱟ ᱪᱮᱠᱟ ᱥᱰᱚᱜ ᱥᱰᱚᱜ ᱚᱱᱟ ᱱᱟᱞᱟ ᱱᱟᱞᱟ ᱛᱟᱦᱮᱱᱟ ᱚᱱᱟ ᱠᱚᱫᱚ ᱫᱟᱜ ᱢᱮᱱᱟᱜ ᱜᱮᱭᱟ ᱚᱱᱟ ᱠᱚᱨᱮᱜᱮ ᱦᱚᱲ ᱠᱚ ᱥᱟᱹᱨᱫᱤ ᱵᱟᱲᱟᱟᱣ ᱟᱠᱟᱱᱟ ᱟᱨ ᱤᱱᱠᱟ ᱛᱮᱜᱮ ᱢᱤᱥᱤᱱ ᱫᱟᱜ ᱠᱚᱛᱮ ᱨᱚᱦᱚᱭ ᱪᱟᱞᱟᱜ ᱠᱟᱱᱟ ᱠᱟᱱᱟ ᱵᱚᱞᱮ ᱟᱨ ᱱᱚᱜᱼᱚᱭ ᱦᱟᱸᱜ ᱟᱫᱚᱢ ᱦᱚᱲ ᱫᱚᱠᱚ ᱟᱹᱫᱤ ᱥᱮᱫ ᱪᱟᱞᱟᱜ ᱠᱟᱱᱟ ᱵᱚᱞᱮ ᱟᱨ ᱟᱯᱮ ᱥᱮᱫ?
ᱦᱩᱸ ᱟᱹᱰᱤ ᱱᱟᱯᱟᱭ ᱟᱫᱚ ᱱᱚᱜᱚᱭ ᱟᱞᱮ ᱥᱮᱫ ᱦᱚᱸ ᱱᱚᱜ ᱨᱚᱦᱚᱭ ᱠᱚᱫᱚ ᱦᱩᱭᱩᱜ ᱠᱟᱱ ᱜᱮᱭᱟ ᱟᱨ ᱟᱹᱰᱤ ᱜᱟᱱ ᱦᱚᱲ ᱫᱚᱠᱚ ᱮᱦᱚᱵ ᱵᱟᱲᱟᱱᱟ ᱨᱚᱦᱚᱭ ᱠᱚ ᱟᱨ ᱟᱹᱰᱤᱜᱟᱱ ᱦᱚᱲ ᱫᱚ ᱱᱚᱜᱼᱚᱭ ᱠᱚ ᱪᱟᱵᱟ ᱵᱟᱲᱟ ᱠᱮᱫᱼᱟ ᱟᱨ ᱟᱹᱰᱤᱜᱟᱱ ᱦᱚᱲ ᱫᱚ ᱱᱚᱜᱼᱚᱭ ᱥᱟᱹᱨᱫᱤ ᱨᱮ ᱢᱮᱱᱟᱜ ᱠᱚᱣᱟᱹ ᱟᱨ ᱡᱟᱹᱥᱛᱤ ᱠᱟᱭ ᱫᱚ ᱦᱟᱸᱜ ᱱᱤᱛᱚᱜ ᱫᱚ ᱢᱮᱱᱟᱜ ᱠᱚᱣᱟ ᱡᱮ ᱩᱱᱠᱩ ᱥᱟᱹᱨᱫᱤ ᱵᱟᱞᱟ ᱜᱮ ᱮᱱᱛᱮ ᱦᱚᱞᱟ ᱢᱟ ᱱᱚᱜᱚᱭ ᱫᱟᱜ ᱵᱟᱲᱟ ᱠᱮᱫᱟ ᱟᱹᱰᱤ ᱡᱟᱹᱥᱛᱤ ᱜᱮ ᱚᱱᱟᱛᱮᱠᱚ ᱥᱟᱹᱨᱫᱤ ᱵᱟᱲᱟ ᱟᱠ ᱜᱮᱭᱟ ᱟᱨ ᱞᱟᱦᱟ ᱨᱮᱦᱚᱸ ᱜᱳᱴᱟ ᱫᱤᱱᱮ ᱫᱟᱜ ᱤᱫᱤᱭᱮᱫ ᱛᱟᱦᱮᱱ ᱜᱮᱭᱟ ᱟᱫᱚ ᱟᱯᱮ ᱥᱮᱱᱟᱜ ᱠᱷᱚᱵᱚᱨ ᱠᱚ ᱦᱟᱸᱜ ᱞᱟᱹᱭᱢᱮ ᱞᱚᱦᱚᱭ ᱪᱟᱵᱟ ᱠᱚ ᱪᱟᱵᱟ ᱵᱟᱲᱟ ᱠᱼᱟ ᱥᱮ ᱵᱚᱞᱮ ᱱᱤᱛᱚᱝ ᱦᱚᱸᱠᱚ ᱨᱚᱦᱚᱭᱮᱫ ᱠᱟᱱ ᱜᱮᱭᱟ ᱥᱮ ᱪᱮᱫᱮᱠᱟ ᱵᱚᱞᱮ?
ᱦᱮᱸ ᱟᱹᱰᱤ ᱢᱚᱸᱡᱽ ᱢᱮᱱᱢᱮ ᱱᱤᱛᱮ ᱫᱚ ᱟᱞᱮ ᱥᱮᱫ ᱫᱚ ᱵᱚᱞᱮ ᱱᱤᱛᱚᱜ ᱫᱚ ᱚᱱᱟ ᱚᱠᱟᱴᱟᱜ ᱫᱟᱜ ᱢᱮᱱᱟᱜᱼᱟ ᱚᱱᱟ ᱚᱱᱟ ᱠᱚ ᱠᱟᱹᱢᱤ ᱪᱟᱞᱟᱜ ᱠᱟᱱᱟ ᱟᱨ ᱡᱟᱹᱥᱛᱤ ᱠᱟᱭ ᱫᱚ ᱟᱹᱣᱨᱤᱭᱟᱜᱼᱟ ᱟᱫᱚᱢ ᱚᱸᱰᱮᱜ ᱜᱮ ᱦᱟᱸᱜ ᱵᱚᱞᱮ ᱟᱫᱚᱢ ᱠᱚ ᱮᱦᱚᱵ ᱵᱟᱲᱟᱣ ᱟᱠᱟᱱᱟ ᱟᱨ ᱟᱫᱚᱢ ᱠᱚ ᱞᱟᱦᱟ ᱧᱚᱜ ᱠᱷᱚᱱ ᱚᱠᱚᱭ ᱫᱚ ᱚᱱᱟ ᱜᱟᱰᱟ ᱫᱟᱜ ᱛᱮ ᱠᱩᱧ ᱫᱟᱜ ᱠᱚ ᱛᱮ ᱚᱱᱟ ᱠᱚ ᱢᱮᱥᱤᱱ ᱫᱩᱣᱟᱨ ᱠᱚ ᱨᱟᱠᱟᱵ ᱮᱫᱟ ᱟᱨ ᱩᱱᱠᱩ ᱦᱚᱲ ᱫᱚᱠᱚ ᱵᱟᱨᱟᱵᱟᱹᱨᱤ ᱠᱚᱜᱼᱟ ᱟᱨ ᱚᱭᱥᱮ ᱦᱚᱲ ᱫᱚ ᱱᱚᱜᱼᱚᱭ ᱱᱤᱛ ᱱᱤᱛ ᱱᱤᱭᱟᱹᱭᱮᱠ ᱮᱦᱚᱵ ᱟᱠᱟᱱᱟ ᱟᱨ ᱚᱱᱮ ᱚᱱᱟᱜᱮ ᱟᱨ ᱱᱚᱛᱮ ᱢᱟ ᱠᱷᱮᱛ ᱦᱚᱸ ᱠᱚᱢ ᱠᱚᱢ ᱧᱚᱜ ᱜᱮᱭᱟ ᱟᱞᱮ ᱮᱨᱤᱭᱟ ᱫᱚ ᱟᱫᱚ ᱚᱱᱟᱛᱮ ᱦᱚᱲ ᱫᱚ ᱟᱯᱱᱟᱨ ᱫᱚ ᱛᱟᱭᱚᱢ ᱠᱚ ᱠᱟᱹᱢᱤᱭᱟ ᱚᱱᱟ ᱫᱤᱠᱩ ᱠᱚᱴᱷᱮᱡ ᱠᱚ ᱠᱟᱹᱢᱤ ᱵᱟᱲᱟᱭᱟ ᱮᱥᱠᱮ ᱵᱟᱫᱽ ᱚᱱᱛᱮ ᱠᱚ ᱠᱟᱹᱢᱤ ᱱᱟᱞᱦᱟ ᱦᱚᱲ ᱠᱟᱱᱟ ᱵᱚᱱ ᱛᱚ ᱚᱱᱟ ᱦᱚᱲ ᱠᱚ ᱱᱟᱞᱦᱟ ᱵᱷᱟᱜᱟᱣᱮᱱ ᱜᱮ ᱮᱥᱠᱮ ᱵᱟᱫᱽ ᱟᱯᱱᱟᱨ ᱠᱚ ᱠᱟᱹᱢᱤᱭᱟ ᱚᱱᱮ ᱚᱱᱠᱟ ᱟᱞᱮᱥᱮᱫ ᱫᱚ ᱟᱯᱮ ᱥᱮᱫ ᱜᱮ ᱪᱮᱫ ᱞᱮᱠᱟ ᱵᱚᱞᱮ ᱟᱯᱮ ᱥᱮᱫ ᱟᱯᱱᱟᱨᱟᱜ ᱜᱮ ᱱᱤᱭᱟᱹᱚᱛ ᱦᱚᱲ ᱠᱚ ᱠᱟᱹᱢᱤᱭᱟ ᱥᱮ ᱮᱴᱟᱜ ᱦᱚᱲ ᱴᱷᱮᱱ ᱦᱚᱸ ᱢᱩᱱᱤᱥ ᱦᱚᱲ ᱛᱮᱠᱚ ᱠᱟᱹᱢᱤ ᱜᱮᱭᱟ ᱥᱮᱠᱚ ᱵᱟᱠᱚ ᱠᱟᱹᱢᱤᱭᱟ?
ᱦᱮᱸ ᱮᱴᱟᱜ ᱦᱚᱲ ᱴᱷᱮᱱ ᱦᱚᱸᱠᱚ ᱠᱟᱹᱢᱤ ᱵᱟᱲᱟᱭ ᱜᱮᱭᱟ ᱟᱫᱚ ᱞᱟᱦᱟ ᱨᱮᱫᱚ ᱟᱞᱮ ᱱᱚᱜᱚᱭ ᱟᱞᱮᱭᱟᱜ ᱜᱮᱞᱮ ᱠᱟᱹᱢᱤ ᱵᱟᱲᱟᱭᱟ ᱡᱟᱹᱥᱛᱤ ᱠᱟᱭ ᱛᱮᱫᱚ ᱟᱫᱚ ᱮᱴᱟᱜ ᱦᱚᱲᱴᱷᱮᱱ ᱠᱚ ᱠᱟᱹᱢ ᱜᱮᱭᱟ ᱟᱫᱚᱢ ᱟᱫᱚᱢ ᱦᱚᱲ ᱠᱚ ᱪᱟᱞᱟᱜ ᱟᱠᱚ ᱠᱟᱹᱢᱤᱭᱟᱠᱩ ᱟᱨ ᱱᱮᱛᱟᱨ ᱢᱟᱱᱮ ᱯᱚᱭᱥᱟ ᱠᱚ ᱟᱹᱰᱤ ᱫᱚᱚᱨᱚᱜ ᱠᱟᱱᱟ ᱟᱫᱚ ᱚᱱᱟ ᱛᱮᱦᱚᱸ ᱟᱹᱰᱤ ᱡᱟᱹᱥᱛᱤ ᱠᱚ ᱪᱟᱞᱟᱜ ᱜᱮᱭᱟ ᱵᱟᱦᱨᱮ ᱠᱚᱦᱚᱸ ᱠᱟᱹᱢᱤ ᱦᱟᱱᱛᱮ ᱱᱟᱛᱮ ᱟᱫᱚ ᱟᱯᱱᱟᱨᱟᱜ ᱜᱮ ᱞᱟᱦᱟ ᱠᱚ ᱟᱞᱮ ᱞᱟᱦᱟ ᱨᱮᱞᱮ ᱪᱟᱵᱟ ᱞᱟᱦᱟᱭᱟ ᱯᱷᱤᱨ ᱠᱟᱹᱢᱤ ᱠᱟᱱᱟ ᱠᱟᱹᱢᱤ ᱢᱮ ᱡᱟᱦᱟᱸᱭ ᱨᱮᱜᱮ ᱵᱟᱱ ᱠᱷᱟᱡ ᱫᱚ ᱟᱞᱚᱢ ᱠᱟᱹᱢᱤᱭᱟ ᱚᱱᱮ ᱚᱱᱠᱟ ᱟᱞᱮ ᱫᱚ ᱵᱟᱱ ᱫᱟᱜ ᱚᱱᱮ ᱠᱚ ᱢᱮᱱᱟ ᱪᱟᱵᱟ ᱴᱷᱤᱠ ᱞᱮᱱᱠᱟᱱ ᱛᱚ ᱚᱠᱟᱴᱷ ᱮᱢ ᱪᱤᱠᱠᱟ ᱵᱟᱲᱟᱭᱟ ᱚᱱᱟᱼᱼ ᱢᱚᱥᱞᱤᱢᱟ ᱫᱟᱜ ᱠᱟᱱ ᱜᱮᱭᱟ ᱫᱟᱜ ᱨᱮᱜᱮ ᱪᱟᱥᱵᱟᱥ ᱟᱨ ᱫᱟᱜ ᱜᱮ ᱡᱚᱠᱷᱚᱱ ᱵᱟᱢ ᱧᱟᱢᱟ ᱛᱟᱭᱱᱚᱢ ᱛᱮ ᱛᱚ ᱟᱹᱰᱤ ᱢᱩᱥᱼᱼ ᱠᱤᱞ ᱜᱮᱭᱟ ᱟᱭᱩ ᱵᱟᱲᱟᱜ ᱠᱟᱹᱢᱤ ᱦᱚᱸ ᱟᱫᱚ ᱚᱱᱟᱛᱮ ᱞᱟᱦᱟ ᱫᱚ ᱟᱞᱮ ᱫᱚᱼᱼ ᱦᱮᱸ ᱾
ᱦᱩᱲᱩ ᱢᱟ ᱫᱟᱜ ᱵᱮᱜᱚᱨ ᱛᱮ ᱵᱟᱝ ᱦᱩᱭᱩᱜᱼᱟ ᱚᱱᱟ ᱪᱟᱥ ᱠᱟᱱ ᱜᱮᱭᱟ ᱾
ᱦᱮᱸᱻ
ᱟᱪᱷᱟ ᱢᱮᱱᱠᱧ ᱵᱚᱞᱮ ᱱᱮᱛᱟᱨ ᱠᱚ ᱵᱚᱞᱮᱼᱼ ᱟᱵᱚ ᱦᱚᱲᱧ ᱢᱮᱱ ᱠᱮ ᱟᱵᱚ ᱦᱚᱲ ᱥᱚᱢᱟᱡᱽ ᱨᱮ ᱵᱚᱞᱮ ᱟᱯᱮ ᱱᱟᱠᱷᱟ ᱨᱮᱱ ᱵᱚᱞᱮ ᱟᱯᱱᱟᱨ ᱟᱯᱱᱟᱨᱟᱜ ᱜᱮᱤ ᱵᱚᱞᱮ ᱠᱚ ᱪᱟᱥᱚᱜᱼᱟ ᱡᱟᱹᱥᱛᱤ ᱥᱮ ᱵᱚᱞᱮ ᱮᱴᱟᱜ ᱦᱚᱲᱟᱜ ᱨᱮᱠᱚ ᱪᱟᱥᱚᱜ ᱜᱮᱭᱟ ᱾ ᱠᱚ ᱢᱟᱞᱮᱭᱟ ᱵᱷᱟᱜᱽ ᱠᱚᱛᱮ ᱠᱚ ᱮᱢᱟ ᱠᱚᱣᱟ ᱪᱮᱫ ᱠᱚᱠᱚ ᱮᱢᱟ ᱠᱚᱣᱟ ᱟᱫᱚᱢ ᱦᱚᱲ ᱫᱚ ᱵᱟᱠᱚ ᱪᱟᱥᱚᱜᱼᱟ ᱛᱚ᱾ ᱚᱱᱠᱟ ᱫᱷᱟᱨᱟ ᱵᱚᱞᱮ,
ᱟᱪᱪᱷᱟ ᱟᱹᱰᱤ ᱱᱟᱯᱟᱭ ᱠᱩᱠᱞᱤᱢ ᱫᱚᱦᱚ ᱠᱮᱫᱟ, ᱟᱨ ᱟᱞᱮᱥᱮᱫ ᱡᱚᱠᱷᱚᱱᱮᱢ ᱧᱮᱞᱟᱼᱼ ᱛᱚ ᱟᱞᱮ ᱥᱮᱫ ᱦᱚᱸ ᱱᱚᱜᱼᱚᱭ ᱦᱚᱲᱟᱜ ᱦᱚᱸ ᱠᱚ ᱪᱟᱥᱚᱜ ᱜᱮᱭᱟ ᱵᱷᱟᱜᱽ ᱠᱚᱛᱮ ᱾ ᱟᱨ ᱥᱮ ᱤᱱᱟᱹ ᱵᱟᱫ ᱠᱟᱛᱮᱫ ᱟᱯᱱᱟᱨᱟᱜ ᱢᱟᱠᱚ ᱪᱟᱥ ᱜᱮ ᱛᱮ ᱟᱫᱚ ᱦᱚᱲᱟᱜ ᱦᱚᱸ ᱟᱹᱰᱤ ᱜᱟᱱ ᱱᱚᱜᱼᱚᱭ ᱠᱚ ᱢᱮᱛᱟᱜ ᱢᱮ ᱟᱫᱚᱢ ᱦᱚᱲ ᱫᱚᱠᱚ ᱱᱚᱜᱼᱚᱭ ᱱᱚᱝᱠᱟᱭᱫᱟ, ᱡᱮ ᱦᱚᱲᱟᱜ ᱠᱚ ᱪᱟᱥᱚᱜᱼᱟ ᱩᱱᱠᱩ ᱠᱚ ᱠᱤᱨᱤᱧᱟ ᱼᱼ ᱤᱭᱟᱹ ᱥᱩᱫ ᱠᱷᱞᱟᱥᱮᱫ ᱛᱮ ᱚᱠᱟ ᱫᱚ ᱟᱢᱟᱜ ᱯᱟᱭᱥᱟ ᱦᱚᱸ ᱛᱟᱦᱮᱱ ᱛᱟᱢᱟ ᱟᱨ ᱠᱷᱮᱛ ᱦᱚᱸᱢ ᱪᱟᱥᱟ ᱾ ᱦᱮᱸ ᱟᱫᱚ ᱚᱱᱟ ᱛᱮᱠᱚ ᱠᱤᱨᱤᱧ ᱫᱟ ᱟᱨ ᱩᱱᱠᱩ ᱫᱚᱠᱚᱼᱼ ᱪᱟᱥᱚᱜ ᱠᱟᱱᱟ ᱚᱱᱟ ᱫᱚ ᱦᱚᱲ ᱠᱚ ᱮᱢᱟ ᱠᱚ ᱠᱟᱱᱟ ᱛᱟᱦᱚᱞᱮ ᱟᱢᱫᱚ ᱪᱟᱥ ᱢᱮ ᱟᱨ ᱵᱷᱟᱜᱽ ᱛᱮ ᱦᱩᱲᱩ ᱢᱚᱛᱚ ᱤᱢᱟᱹᱧ ᱢᱮ ᱤᱧ ᱫᱚ ᱾ ᱟᱫᱚ ᱚᱱᱮ ᱱᱚᱝᱠᱟ ᱠᱚ ᱪᱟᱥᱚᱜ ᱠᱟᱱᱟ ᱚᱱᱟ ᱛᱮᱦᱚᱸ ᱟᱹᱰᱤ ᱱᱟᱯᱟᱭ ᱦᱩᱲᱩ ᱦᱩᱭᱩᱜ ᱠᱟᱱ ᱛᱟᱠᱚᱣᱟ ᱟᱨ ᱠᱚ ᱪᱟᱥᱵᱟᱥ ᱫᱟ ᱾ ᱟᱨ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ ᱟᱯᱱᱟᱨᱟᱜ ᱦᱚᱸᱠᱚ ᱪᱟᱥᱚᱜ ᱠᱟᱱ ᱜᱮᱭᱟ ᱟᱯᱱᱟᱨᱟᱜ ᱪᱟᱥ ᱢᱮᱱ ᱞᱮᱠᱟ ᱠᱟᱛᱮᱫ ᱫᱚ ᱵᱚᱞᱮ ᱼᱼ ᱠᱤ ᱟᱯᱱᱟᱨᱟᱜ ᱛᱱᱟᱹᱜ ᱢᱮᱱᱟᱜᱼᱟ ᱚᱱᱟ ᱢᱟᱢ ᱪᱟᱥᱚᱜ ᱜᱮ ᱟᱨ ᱟᱫᱚᱢ ᱦᱚᱲᱫᱚ ᱚᱱᱟ ᱦᱚᱸᱠᱚ ᱵᱟᱹᱭᱥᱟᱹᱣ ᱫᱟ ᱡᱮ ᱦᱟᱸᱱᱤ ᱪᱟᱥ ᱫᱟ ᱱᱩᱭ ᱪᱟᱥᱼᱼ ᱥᱮ ᱢᱟᱱᱞᱤᱭᱟ ᱚᱱᱠᱟᱜᱮ ᱯᱟᱭᱥᱟ ᱨᱮᱭᱟᱜ ᱞᱟᱹᱠᱛᱤ ᱯᱟᱲᱟᱣᱱᱟ ᱛᱚ ᱪᱤᱠᱟᱛᱮ ᱦᱚᱲᱼᱼ ᱡᱮᱢᱚ ᱡᱟᱦᱟᱸᱭ ᱫᱚ ᱵᱟᱭ ᱮᱢᱟᱢᱟ ᱛᱚ ᱛᱚ ᱚᱱᱟ ᱤᱭᱟᱹ ᱛᱮᱦᱚᱸ ᱚᱱᱟ ᱠᱚ ᱵᱟᱹᱭᱥᱟᱹᱣ ᱫᱟᱠᱚ ᱡᱟᱜᱮ, ᱟᱨ ᱚᱸᱰᱮ ᱠᱚ ᱚᱱᱟ ᱨᱮᱠᱚ ᱪᱟᱥᱵᱟᱥᱚᱜ ᱠᱟᱱᱟ ᱚᱱᱟᱛᱮ ᱡᱟᱦᱟᱱᱟᱜ ᱠᱚ ᱪᱤᱠᱟᱭᱮᱫᱟ ᱾ ᱟᱫᱚ ᱟᱯᱮ ᱥᱮᱫ ᱫᱚ ᱪᱮᱫᱮ ᱞᱮᱠᱟ ᱵᱚᱞᱮ ᱟᱯᱱᱟ ᱛᱮᱠᱚ ᱪᱟᱥᱚᱜ ᱠᱟᱱᱟ, ᱥᱮᱠᱚ ᱵᱟᱹᱭᱥᱟᱹᱣ ᱫᱟ ᱥᱮ ᱦᱚᱲᱟᱜ ᱠᱚ ᱪᱟᱥ ᱵᱟᱲᱟᱭᱮᱫᱟ ᱦᱚᱲ ᱦᱚᱸ ᱥᱮ ᱪᱮᱫ ᱞᱮᱠᱟ?
ᱦᱸ ᱦᱸ ᱟᱞᱮ ᱥᱮᱫ ᱦᱚᱸ ᱚᱱᱮᱧ ᱠᱩᱞᱤ ᱠᱮᱫ ᱢᱮ ᱞᱮᱠᱟ ᱜᱮ ᱵᱚᱞᱮ ᱟᱞᱮ ᱥᱮᱫ ᱦᱚᱸ ᱚᱱᱠᱟᱜᱮ ᱚᱠᱚᱭ ᱫᱚᱼᱼ ᱵᱷᱟᱜ ᱛᱮ ᱵᱚᱞᱮ ᱢᱟᱞᱮᱭᱟ ᱮᱢᱟᱭ ᱫᱮᱭᱟ ᱢᱤᱫ ᱫᱚᱢ ᱟᱫᱚᱢ ᱯᱮ ᱞᱮᱠᱟ ᱢᱮᱱᱟᱜᱼᱟ ᱾ ᱟᱫᱚᱢ ᱦᱫᱚ ᱱᱚᱝᱠᱟ ᱵᱚᱞᱮ ᱢᱟᱱᱞᱤᱭᱟ ᱵᱷᱟᱜᱽ ᱛᱮ ᱠᱚ ᱦᱚᱲᱩ ᱵᱟᱭ ᱪᱟᱥ ᱫᱟᱲᱮᱭᱟᱜ ᱠᱟᱱᱟ ᱥᱮ ᱵᱟᱝ ᱟᱫᱚ ᱩᱱᱤᱭᱟᱜ ᱪᱟᱥ ᱛᱟᱭᱟᱢ ᱜᱮᱫ ᱨᱟᱠᱟᱵᱟᱢ ᱡᱟᱝᱟᱢ ᱛᱚ ᱵᱷᱟᱜᱽᱚᱜᱼᱟ ᱚᱱᱟ ᱫᱚ ᱯᱮ ᱵᱷᱟᱜᱽ ᱨᱮᱼᱼ ᱯᱮ ᱵᱷᱟᱜ ᱨᱮ ᱢᱟᱹᱞᱤᱠ ᱫᱚ ᱠᱟᱱᱟᱭ ᱚᱠᱚᱭᱟᱜ ᱠᱷᱮᱛ ᱢᱟᱹᱞᱤᱠ ᱫᱚ ᱢᱤᱫ ᱢᱤᱫ ᱵᱷᱟᱜᱽ ᱮ ᱧᱟᱢᱟ᱾ ᱟᱨ ᱚᱠᱚᱭᱟᱜ ᱠᱟᱱᱟ ᱚᱠᱚᱭ ᱮ ᱪᱟᱥ ᱠᱟᱱᱟ ᱩᱱᱤ ᱫᱚ ᱵᱟᱨ ᱵᱷᱟᱜ ᱚᱸᱰᱮ ᱫᱚ ᱵᱚᱞᱮ ᱞᱮ ᱠᱷᱟᱫ ᱠᱚ ᱞᱟᱜᱟᱣ ᱠᱟᱱ ᱛᱟᱭᱟ ᱢᱩᱱᱤᱥ ᱠᱚ ᱥᱚᱵᱟᱼᱟ ᱚᱱᱟ ᱠᱚ ᱮᱢᱱᱤ ᱛᱚ ᱯᱟᱭᱤ ᱫᱚ ᱟᱨ ᱡᱩᱫᱤ ᱩᱱᱤ ᱠᱷᱟᱫᱽ ᱨᱮ ᱜᱚᱱᱚᱜ ᱠᱟᱱ ᱠᱷᱟᱡ ᱛᱚᱵᱮ ᱚᱱᱟ ᱫᱚ ᱵᱟᱨ ᱴᱷᱮᱡ ᱜᱮ ᱵᱷᱟᱜᱚᱜᱼᱟ ᱾ ᱟᱨ ᱡᱩᱫᱤ ᱚᱱᱮ ᱢᱟᱹᱞᱤᱠ ᱠᱷᱮᱛ ᱢᱟᱹᱞᱤᱠ ᱚᱱᱟ ᱠᱷᱟᱛ ᱠᱚ ᱵᱟᱭ ᱮᱢ ᱜᱚᱲᱚ ᱟᱠᱟᱱᱟ ᱡᱟᱸᱦᱟᱱᱟᱜ ᱜᱤ ᱼᱼ ᱛᱚᱵᱮ ᱚᱱᱟ ᱫᱚ ᱯᱮ ᱴᱷᱮᱡ ᱵᱷᱟᱠᱚᱜᱼᱟ ᱯᱮ ᱴᱷᱮᱡ ᱦᱟᱹᱴᱤᱧᱚᱼᱟ ᱵᱚᱞᱮ, ᱠᱷᱮᱛᱮ ᱪᱟᱥ ᱠᱟᱜ ᱩᱱᱤ ᱵᱟ ᱵᱟᱨ ᱵᱷᱟᱜᱽ ᱟᱨ ᱚᱠᱚᱭᱴᱟᱜ ᱩᱱᱤ ᱠᱷᱮᱛ ᱢᱟᱹᱞᱤᱠ ᱠᱟᱱᱟᱭ ᱩᱱᱤ ᱫᱚ ᱢᱤᱫ ᱵᱷᱟᱜᱽ ᱮ ᱧᱟᱢᱟ ᱾ ᱟᱨ ᱥᱮᱠᱮᱱᱰ ᱫᱚ ᱦᱩᱭᱱᱟ ᱵᱚᱞᱮ ᱚᱱᱟᱼᱼ ᱪᱮᱫ ᱞᱮᱠᱟ ᱠᱚ ᱢᱮᱛᱟᱜᱼᱟ ᱵᱚᱞᱮ ᱯᱟᱭᱥᱟ ᱮᱢ ᱠᱟᱛᱮ ᱱᱤᱱᱟᱹᱜ ᱵᱚᱪᱷᱚᱨᱤᱧ ᱪᱟᱥ ᱛᱟᱢᱟ ᱯᱩᱱ ᱵᱚᱪᱷᱚᱨ ᱨᱮ ᱢᱟᱱᱮᱼᱼ ᱯᱩᱱ ᱵᱚᱪᱷᱚᱨᱮ ᱯᱷᱤᱠ ᱠᱮᱫᱟ ᱯᱚᱭᱥᱟ ᱛᱮ, ᱚᱱᱮ ᱚᱝᱠᱟ᱾ ᱟᱢᱫᱚ ᱦᱩᱭᱩᱜᱼᱟᱛᱚ ᱵᱟᱝ ᱦᱩᱭᱩᱜ ᱛᱟᱢᱟ ᱯᱩᱱ ᱵᱚᱪᱷᱚᱨ ᱯ ᱯᱷᱤᱠᱥ ᱮᱟ ᱪᱟᱨ ᱵᱚᱪᱷᱚᱨ ᱦᱩᱭ ᱞᱮᱱᱠᱷᱟᱱ ᱫᱚ ᱵᱚᱞᱮ ᱟᱨᱦᱚᱸ ᱩᱱᱤ ᱠᱷᱮᱛ ᱢᱮᱞ ᱫᱚ ᱦᱩᱭᱮᱱ ᱛᱟᱭᱟ ᱟᱨ ᱛᱮᱥᱟᱨ ᱦᱩᱭᱱᱟ ᱵᱚᱞᱮ ᱥᱩᱫᱽ ᱵᱟᱝᱠᱷᱤ ᱡᱟ ᱠ ᱯᱚᱭᱥᱟᱚᱞᱮᱢ ᱵᱟᱢ ᱨᱩᱣᱟᱹᱲᱟᱢ ᱵᱚᱞᱮ ᱢᱟᱱᱞᱮᱭᱟ ᱯᱚᱪᱟᱥ ᱦᱟᱡᱟᱨᱭ ᱦᱟᱛᱟᱣ ᱠᱮᱫ ᱛᱟᱭᱟ ᱚᱱᱟ ᱛᱤᱱᱟᱹᱜ ᱠᱷᱮᱛ ᱪᱚ ᱯᱟᱸᱪᱚᱴᱤ ᱛᱚᱵᱮ ᱚᱱᱟ ᱫᱚ ᱵᱚᱞᱮ ᱥᱩᱫ ᱵᱟᱟᱹᱠᱤ ᱦᱩᱭᱱᱟ ᱵᱚᱞᱮ ᱚᱱᱟ ᱫᱚ ᱟᱢ ᱡᱤᱱ ᱦᱟᱹᱵᱤᱡ ᱚᱱᱟ ᱵᱟᱢ ᱨᱩᱣᱟᱹᱲ ᱠᱟᱜᱼᱟ ᱯᱚᱭᱥᱟ ᱛᱤᱱᱹ ᱜ ᱪᱟᱥ ᱪᱟᱥᱚᱜ ᱜᱮ ᱛᱟᱦᱮᱱᱟ ᱵᱚᱞᱮ ᱚᱱᱟ ᱚᱱᱮ ᱚᱱᱠᱟ ᱵᱚᱞᱮ ᱯᱮ ᱫᱷᱟᱨᱟᱛᱮ ᱵᱚᱞᱮ ᱚᱱᱛᱮ ᱠᱚ ᱮᱴᱟᱜ ᱦᱚᱲᱟᱜ ᱠᱚ ᱪᱟᱥᱚᱜ ᱠᱟᱱᱟ
ᱦᱮᱸ ᱚᱱᱠᱟ ᱠᱟᱛᱮᱜ ᱜᱮ ᱱᱚᱣᱟ ᱟᱲᱮᱥᱮᱫ ᱨᱮᱦᱚᱸ ᱟᱹᱰᱤ ᱜᱟᱱ ᱠᱚ ᱪᱟᱥ ᱵᱟᱲᱟᱭᱮᱫᱟ ᱪᱮᱫ ᱞᱮᱠᱟᱛᱮ ᱟᱢᱮᱢ ᱪᱟᱥᱟ ᱟᱨ ᱪᱮᱫ ᱞᱮᱠᱟᱛᱮ ᱩᱱᱤᱢ ᱵᱞᱩᱝ ᱫᱟᱲᱮᱣᱭᱟ ᱚᱱᱟ ᱦᱚᱸ ᱠᱟᱱᱟ ᱢᱤᱫᱴᱮᱡ ᱯᱟ ᱩᱱᱤ ᱪᱮᱫ ᱞᱮᱠᱟᱛᱮ ᱦᱮᱼᱟ ᱟᱨ ᱱᱤᱭᱟᱹ ᱥᱮ ᱚᱱᱠᱟ ᱟᱢ ᱵᱟᱢ ᱦᱮᱮᱜᱼᱟ ᱥᱮ ᱪᱮᱫ ᱪᱚᱝ ᱚᱱᱠᱟᱟᱜ ᱜᱮ ᱛᱚ ᱚᱱᱮ ᱠᱚ ᱢᱮ ᱚᱱᱟ ᱥᱩᱨᱫ ᱨᱮᱫᱚ ᱚᱱᱟ ᱫᱚ ᱢᱮᱛᱟᱜ ᱢᱮ ᱟᱢᱟᱜ ᱯᱟᱭᱥᱟ ᱜᱩᱡᱩᱜ ᱛᱟᱢᱟ ᱚᱱᱟ ᱨᱮᱫᱚ ᱢᱮᱛᱟᱜ ᱢᱮᱼᱼ ᱟᱹᱰᱤ ᱠᱚᱢ ᱯᱚᱭᱥᱟ ᱛᱮᱜᱮ ᱛᱤᱱ ᱦᱟᱡᱟᱨ ᱛᱮ ᱟᱢ ᱧᱟᱢᱟ ᱰᱷᱮᱨ ᱧᱚᱜ ᱠᱷᱮᱛ᱾ ᱛᱚ ᱚᱱᱟ ᱡᱚᱠᱷᱚᱱ ᱫᱚ ᱢᱤᱫ ᱵᱚᱪᱷᱚᱨ ᱜᱮ ᱟᱢ ᱫᱚᱢ ᱧᱟᱢᱟ ᱚᱱᱠᱟ ᱫᱚ ᱛᱤᱱᱟᱹᱜ ᱵᱚᱪᱷᱚᱨ ᱵᱚᱞᱮ ᱟᱵᱮᱱᱟᱜ ᱜᱟᱞᱢᱟᱨᱟᱣ ᱦᱤᱥᱟᱹᱵ ᱨᱮ ᱢᱮᱱᱟᱜ-ᱟ
ᱦᱮᱸ ᱵᱚᱞᱮ ᱟᱵᱮᱱ ᱛᱟᱞᱟᱨᱮ ᱪᱮᱫ ᱞᱮᱠᱟ ᱵᱮᱱ ᱡᱩᱛ ᱫᱟᱲᱮᱭᱟᱜ ᱠᱟᱱᱟ ᱥᱮ ᱵᱟᱝ?
ᱦᱮᱸ ᱪᱮᱫ ᱞᱮᱠᱟ ᱵᱤᱱ ᱡᱩᱛ ᱫᱟᱲᱮᱭᱟᱜ ᱠᱟᱱᱟ ᱚᱱᱮ ᱚᱱᱠᱟ ᱜᱮ᱾ ᱟᱨ ᱠᱷᱟᱡ ᱫᱚ ᱮᱭᱥᱮ ᱫᱚ, ᱚᱱᱟ ᱦᱚᱸ ᱚᱱᱮᱧ ᱞᱟᱹᱭ ᱠᱮᱫ ᱞᱮᱠᱟᱜᱮ ᱚᱱᱠᱟᱜᱮ ᱠᱤ ᱛᱤᱱᱟᱹᱜ ᱱᱤᱱᱟᱹᱜ ᱫᱤᱱ ᱥᱮ ᱤᱱᱟᱹᱜ ᱫᱤᱱ ᱚᱱᱮ ᱚᱱᱠᱟ ᱟᱫᱚ ᱚᱱᱟ ᱫᱚ ᱟᱵᱮᱱᱟᱜ ᱡᱩᱛ ᱨᱮ ᱠᱟᱱᱟ᱾ ᱚᱱᱮ ᱚᱱᱟ ᱟᱹᱰᱤ ᱡᱟᱹᱥᱛᱤ ᱢᱮᱱᱟᱜᱼᱟ ᱟᱞᱮᱥᱮᱫ ᱫᱚ ᱟᱨ ᱱᱚᱣᱟ ᱦᱚᱸᱧ ᱧᱮᱞ ᱟᱠᱟᱫᱟ ᱱᱮᱛᱟᱨ- ᱪᱟᱥᱵᱟᱥ ᱨᱮ ᱡᱮ ᱩᱱᱤ ᱢᱮᱱ ᱞᱮᱠᱷᱟᱡ ᱵᱚᱞᱮ ᱤᱧ ᱫᱚ ᱥᱟᱦᱟᱨ ᱦᱚᱸᱧ ᱮᱢᱚᱜᱼᱟ ᱥᱮ ᱵᱟᱹᱧ ᱮᱢᱚᱜᱼᱟ ᱠᱚᱦᱚᱸ ᱜᱟᱞᱢᱟᱨᱟᱣᱟ ᱡᱚᱛᱚ ᱜᱮ ᱞᱟᱦᱟ ᱨᱮᱜᱮ ᱟᱨ ᱚᱱᱟ ᱦᱚᱸ ᱜᱟᱞᱢᱟᱨᱟᱣ ᱠᱟᱹᱴᱮᱡ ᱜᱮ ᱡᱮ ᱚᱞ ᱠᱟᱛᱮ ᱦᱚᱸ ᱠᱟᱹᱴᱮᱡ ᱫᱟᱫᱚᱢ ᱠᱚᱫᱚ ᱡᱚᱠᱷᱚᱱ ᱟᱢ ᱪᱟᱥ ᱯᱨᱚᱥᱛᱚ ᱚᱱᱟ ᱫᱚ ᱢᱮᱛᱟᱜ ᱢᱮ, ᱱᱤᱭᱟᱹ ᱵᱚᱪᱷᱚᱨ ᱵᱚᱞ ᱵᱟᱨ ᱵᱚᱪᱷᱚᱨ ᱵᱟᱨ ᱵᱚᱪᱷᱚᱨ ᱜᱮᱨᱮᱱᱴᱤ ᱜᱮ ᱚᱱᱟ ᱫᱚ ᱚᱞ ᱠᱟᱛᱮ ᱜᱮ᱾ ᱱᱚᱣᱟ ᱠᱚ ᱞᱟᱦᱟᱨᱮ ᱮᱠᱟᱞᱮᱢ ᱨᱩᱣᱟᱹᱲ ᱫᱟᱲᱮᱭᱟᱛᱟᱭᱟ ᱯᱚᱭᱥᱟ ᱦᱚᱸ, ᱚᱱᱮ ᱚᱱᱠᱟ ᱵᱚᱞᱮ ᱢᱮᱱᱟᱜᱼᱟ᱾
ᱦᱮᱸ ᱚᱱᱠᱟ ᱜᱮ
ᱟᱫᱚ ᱟᱯᱮ ᱦᱮᱸ ᱟᱯᱮᱥᱮᱫ ᱦᱚᱸ ᱱᱚᱝᱠᱟ ᱜᱮ ᱢᱮᱱᱟᱜᱼᱟ᱾ᱥᱮ ᱪᱮᱫᱠᱟ ᱟᱯᱮ ᱥᱮᱫ ᱫᱚ?
ᱥᱮᱢ ᱜᱮᱭᱟ ᱵᱚᱞᱮ ᱢᱞᱮ ᱟᱫᱚᱢ ᱦᱚᱲ ᱫᱚ ᱴᱷᱚᱠᱚᱜ ᱴᱷᱚᱜᱚ ᱛᱚ ᱵᱟᱝ ᱱᱤᱱᱟᱹᱜ ᱩᱚᱪᱷᱚᱨᱤᱧ ᱢᱮᱱ ᱠᱟᱜᱼᱟ᱾ ᱟᱫᱚ ᱚᱱᱟᱜᱮ ᱢᱤᱫ ᱵᱟᱨ ᱦᱚᱲ ᱤᱭᱟᱹ ᱠᱟᱛᱮ ᱵᱚᱞᱮ ᱦᱚᱲ ᱡᱟ ᱵᱚᱞᱮ ᱥᱟᱹᱵᱩᱛ ᱵᱟᱠᱚ ᱛᱟᱦᱮᱱᱟ ᱟᱨ ᱢᱤᱫᱴᱮᱱ ᱠᱟᱜᱚᱡᱽ ᱠᱚ ᱵᱮᱱᱟᱣᱟ᱾ ᱚᱱᱟ ᱫᱚ ᱵᱚᱞᱮ ᱡᱟᱦᱟᱱᱟᱜ ᱵᱟᱝ ᱦᱩᱭᱩᱜᱼᱟ᱾ ᱟᱨ ᱩᱱᱤ ᱠᱷᱮᱛ ᱦᱟᱛ ᱦᱚᱸ ᱵᱚᱞᱮ ᱵᱤᱥᱮᱥ ᱠᱟᱛᱮᱫ ᱤᱭᱟᱹᱭᱟ ᱚᱱᱮ ᱚᱱᱠᱟ ᱟᱪᱪᱷᱟ ᱢᱤᱫᱴᱮᱡ ᱠᱩᱠᱞᱤᱧ ᱠᱮᱢᱟ ᱵᱚᱞᱮ ᱱᱟᱦᱟᱜ ᱵᱚᱞᱮ ᱱᱮᱛᱟᱨ ᱡᱩᱜᱽ ᱨᱮ ᱟᱵᱚ ᱥᱚᱢᱟᱡᱽ ᱨᱮᱧ ᱧᱮᱞᱮᱫ ᱠᱚᱣᱟ ᱵᱚᱞᱮ ᱠᱩᱲᱤ ᱥᱮ ᱠᱚᱲᱟ ᱠᱟᱱᱟ ᱠᱚᱲᱟ ᱠᱟᱱᱟ ᱠᱚ ᱥᱮ ᱵᱟᱝ ᱵᱚᱞᱮ ᱡᱟᱦᱟᱱᱟᱜ ᱞᱟᱹᱜᱤᱫ ᱜᱮ ᱢᱟᱱᱮ ᱨᱳᱡᱽᱜᱟᱨ ᱵᱟᱹᱱᱩᱜ ᱛᱟᱵᱚᱱᱟ ᱯᱚᱭᱥᱟ ᱠᱚ ᱪᱮᱫ ᱠᱚᱨᱮ ᱨᱚᱡᱽᱜᱟᱨ ᱞᱟᱹᱜᱤᱫ ᱟᱵᱚ ᱡᱷᱟᱲᱠᱷᱚᱸᱰ ᱨᱮ ᱠᱚᱢ ᱥᱮ ᱠᱚᱢ ᱵᱚᱞᱮ ᱨᱳᱡᱽᱜᱟᱨ ᱟᱹᱰᱤ ᱠᱚᱢ ᱜᱮᱭᱟ ᱥᱮ ᱵᱟᱝ ᱯᱚᱭᱥᱟ ᱛᱚᱵᱮ ᱱᱮᱛᱟᱨ ᱤᱧ ᱧᱮᱞᱮᱫ ᱠᱚᱣᱟ ᱵᱚᱞᱮ ᱟᱵᱚ ᱥᱚᱢᱟᱡᱽ ᱨᱮᱱ ᱠᱚᱲᱟ ᱥᱮ ᱠᱩᱲᱤ ᱠᱚᱦᱚᱸ ᱵᱚᱞᱮ ᱵᱟᱨᱦᱮ ᱫᱤᱥᱚᱢ ᱛᱮ ᱟᱹᱰᱤ ᱠᱟᱡᱟᱠ ᱠᱚ ᱪᱟᱞᱟᱜ ᱠᱟᱱᱟ ᱟᱞᱮ ᱱᱟᱠᱷᱟ ᱨᱮᱱ ᱵᱚᱞᱮ᱾ ᱠᱮᱨᱚᱞ ᱦᱩᱭᱱᱟ, ᱜᱳᱣᱟ ᱦᱩᱭᱱᱟ ᱪᱮᱱᱱᱟᱭ ᱦᱩᱭᱱᱟ ᱟᱨ ᱮᱢᱟᱱ, ᱮᱢᱟᱱ ᱮᱥᱴᱮᱴ ᱠᱚ ᱤᱭᱟᱹ ᱠᱚ ᱢᱮᱱᱟᱜᱼᱟ, ᱨᱟᱡᱽ ᱠᱚ ᱢᱮᱱᱟᱜᱼᱟ ᱵᱚᱞᱮ ᱚᱱᱟ ᱠᱚᱨᱮᱜ ᱠᱟᱹᱢᱤ ᱠᱚ ᱪᱟᱞᱟᱜ ᱠᱟᱱᱟ᱾ᱟᱫᱚ ᱱᱚᱝᱠᱟ ᱵᱚᱞᱮ ᱟᱯᱮ ᱱᱟᱠᱷᱟ ᱪᱮᱫ ᱞᱮᱠᱟ ᱟᱯᱮᱥᱮᱫ ᱵᱚᱞᱮ ᱪᱟᱞᱟᱜ ᱠᱟᱱᱟ ᱠᱚ ᱥᱮ ᱵᱟᱠᱚ ᱪᱟᱞᱟᱜ ᱠᱟᱱᱟ ᱱᱮᱛᱟᱨ ᱟᱵᱚ ᱥᱚᱢᱟᱡᱽ ᱨᱮᱱ ᱠᱚ
ᱦᱮᱸ᱾ᱟᱹᱰᱤ ᱱᱟᱯᱟᱭ ᱱᱚᱰᱮ ᱠᱩᱠᱞᱤᱢ ᱫᱚᱦᱚ ᱠᱮᱜᱼᱟ ᱟᱨ ᱟᱞᱮ ᱥᱮᱫ ᱡᱚᱠᱷᱚᱱᱮᱢ ᱧᱮᱞᱟ ᱥᱮ ᱟᱞᱮ ᱥᱮᱭᱟᱜ ᱢᱤᱫᱵᱟᱨ ᱠᱟᱛᱷᱟᱧ ᱧᱮᱞ ᱫᱟ ᱡᱟᱦᱟᱸᱞᱮ ᱥᱮᱫ ᱨᱮ ᱦᱚᱸ ᱚᱱᱠᱟ ᱠᱚ ᱪᱟᱞᱟᱜ ᱠᱟᱱ ᱜᱮᱭᱟ ᱟᱨ ᱪᱟᱞᱟᱣ ᱠᱟᱛᱮ ᱦᱚᱸᱧ ᱢᱮᱱᱟ ᱟᱫᱚᱢ ᱦᱚᱲ ᱫᱚ ᱟᱹᱰᱤ ᱱᱟᱯᱟᱭ ᱚᱱᱟ ᱨᱮᱭᱟᱜ ᱯᱷᱟᱭᱫᱟ ᱠᱚ ᱩᱴᱷᱟᱹᱣ ᱫᱟ ᱟᱨ ᱟᱫᱚᱢ ᱦᱚᱲ ᱫᱚ ᱚᱱᱟᱨᱮ ᱯᱷᱟᱭᱫᱟ ᱵᱟᱠᱚ ᱩᱴᱷᱟᱹᱣ ᱫᱟᱲᱮᱜ ᱠᱟᱱᱟ᱾ ᱟᱨ ᱟᱹᱰᱤ ᱜᱟᱱ ᱦᱚᱲ ᱫᱚ ᱚᱱᱟᱨᱮ ᱢᱮᱛᱟᱜ ᱪᱟᱞᱟᱜ ᱠᱟᱱᱟ ᱠᱚ ᱟᱹᱜᱩᱭᱮᱫᱟᱠᱚ ᱟᱨ ᱚᱱᱟ ᱯᱚᱭᱥᱟ ᱡᱟᱦᱟᱸᱴᱷᱮᱱ ᱠᱚ ᱞᱟᱜᱟᱣ ᱫᱟ ᱟᱨ ᱟᱫᱚᱢ ᱦᱚᱲ ᱫᱚ ᱮᱠᱟᱞ ᱜᱮ ᱵᱟᱠᱚ ᱞᱟᱜᱟᱣ ᱫᱟ᱾
ᱱᱚᱝᱠᱟ ᱫᱚᱠᱚ ᱱᱚᱝᱠᱟ ᱫᱚᱠᱚ ᱠᱷᱩᱡᱼᱟ ᱪᱮᱠᱟᱭᱮᱫ ᱠᱟᱱ ᱫᱚ ᱵᱚᱞᱮ ᱵᱟᱠᱚ ᱞᱟᱜᱟᱣ ᱞᱟᱜᱟᱣ ᱜᱮ᱾ ᱟᱫᱚ ᱟᱯᱮᱥᱮᱱᱟᱜ ᱠᱷᱚᱵᱚᱨ ᱠᱚ ᱦᱟᱸᱜ ᱞᱟᱹᱭ ᱢᱮ
ᱦᱮᱸ ᱟᱞᱮᱥᱮᱫ ᱨᱮᱦᱚᱸ ᱵᱚᱞᱮᱧ ᱧᱮᱞᱮᱫ ᱠᱚ ᱛᱮᱜᱮ ᱵᱚᱞᱮ ᱟᱞᱮ ᱥᱮᱫ ᱨᱮᱱ ᱠᱚ ᱪᱟᱞᱟᱣ ᱵᱟᱲᱟᱜ ᱠᱟᱱᱟ ᱠᱚ ᱢᱟᱱᱮ ᱡᱩᱨᱤᱯᱟᱹᱨᱤ ᱚᱠᱚᱭ ᱫᱚ ᱠᱚᱲᱟ ᱠᱟᱱᱟᱭ ᱚᱠᱚᱭ ᱫᱚ ᱠᱩᱲᱤ ᱠᱟᱱᱟᱭ ᱵᱚᱞᱮ ᱟᱫᱚᱢ ᱠᱚᱫᱚ ᱧᱮᱞᱮᱫ ᱠᱚᱣᱟ ᱵᱚᱞᱮ ᱟᱞᱮ ᱴᱷᱮᱱ ᱨᱮᱱ ᱪᱟᱞᱟᱜ ᱠᱟᱱᱟ ᱠᱚ ᱦᱤᱡᱩᱜ ᱠᱟᱱᱟ ᱠᱚ ᱟᱠᱚᱣᱟᱜ ᱯᱟᱭᱥᱟ ᱪᱟᱵᱟᱭ ᱱᱟ ᱢᱚᱡᱽ ᱢᱟᱥᱛᱤ ᱵᱟᱲᱟ ᱠᱮᱫᱟ ᱠᱚ ᱪᱟᱵᱟᱭ ᱱᱟ ᱟᱨ ᱠᱚ ᱪᱟᱞᱟᱜ ᱠᱟᱱᱟ ᱟᱨ ᱦᱚ ᱵᱟᱨ ᱯᱮ ᱢᱟ ᱠᱚ ᱛᱟᱦᱮᱱᱟ ᱟᱨᱦᱚ ᱚᱱᱠᱟᱜᱮ ᱟᱫᱚᱢ ᱠᱚᱫᱚᱧ ᱧᱮᱞᱮᱫ ᱠᱚᱣᱟ ᱵᱚᱞᱮ ᱟᱹᱰᱤ ᱢᱚᱸᱡᱽ ᱛᱮ ᱵᱚᱞᱮ ᱚᱱᱟ ᱟᱠᱚᱣᱟᱜ ᱛᱟᱭᱚᱢ ᱞᱟᱹᱜᱤᱫ ᱵᱚᱞᱮ ᱟᱹᱰᱤ ᱢᱚᱡᱽ ᱯᱚᱭᱥᱟ ᱠᱚ ᱠᱟᱢᱟᱣ ᱟᱹᱜᱩᱭᱮᱫᱟ ᱟᱠᱚᱣᱟᱜ ᱵᱤᱡᱽᱱᱮᱥ ᱮᱦᱚᱵᱮᱫ ᱠᱟᱱᱟ ᱢᱟᱛᱞᱟᱵ ᱠᱤ ᱡᱟᱭᱜᱟ ᱠᱚᱢ ᱜᱮᱛᱟ ᱵᱚᱱᱟ ᱥᱮ ᱵᱟᱝ ᱚᱠᱟᱨᱮ ᱪᱟᱥᱚᱜᱼᱟ? ᱟᱫᱚ ᱚᱱᱠᱟᱱ ᱦᱚᱲ ᱫᱚ ᱵᱚᱞᱮ ᱟᱹᱰᱤ ᱢᱚᱸᱡᱽ ᱠᱩ ᱠᱟᱢᱟᱣᱫᱟ ᱥᱮ ᱟᱨ ᱢᱤᱢᱤᱫ ᱞᱮᱠᱟᱱᱟᱜ ᱵᱤᱡᱽᱱᱮᱥ ᱠᱚ ᱮᱦᱚᱵ ᱮᱫ ᱠᱟᱱᱟ᱾ᱟᱞᱮᱥᱮᱫ ᱨᱮᱱ ᱵᱚᱞᱮ ᱧᱮᱞᱮᱫ ᱠᱚᱣᱟᱧ ᱟᱫᱚᱢ ᱠᱚᱫᱚ ᱟᱹᱰᱤ ᱢᱚᱸᱡᱽ ᱜᱮᱜᱚ ᱮᱠᱫᱚᱢ ᱢᱚᱸᱡᱽ ᱮᱥᱛᱷᱟᱱ ᱨᱮ ᱢᱮᱱᱟᱜ ᱠᱚᱣᱟ᱾ ᱢᱤᱫ ᱞᱮᱠᱟᱱᱟᱜ ᱦᱟᱛᱟᱣ ᱠᱟᱛᱮ
ᱟᱪᱪᱷᱟ ᱚᱱᱮ ᱚᱱᱠᱟ ᱜᱮ ᱟᱞᱮ ᱥᱮᱫ ᱦᱚᱸ ᱱᱚᱜ- ᱚᱭ ᱚᱱᱠᱟᱜᱮ ᱟᱹᱰᱤ ᱜᱟᱱ ᱟᱫᱚᱢ ᱦᱚᱲ ᱫᱚ ᱚᱱᱟ ᱨᱮᱭᱟᱜ ᱯᱷᱟᱭᱫᱟ ᱠᱚ ᱩᱴᱷᱟᱹᱣᱫᱟ ᱟᱨᱠᱚ ᱪᱟᱞᱟᱜ ᱠᱟᱱᱟ ᱟᱨ ᱠᱚ ᱠᱟᱢᱟᱣ ᱟᱹᱜᱩᱭ ᱫᱟ᱾ ᱟᱨ ᱚᱱᱟ ᱯᱚᱭᱥᱟ ᱡᱟᱦᱟᱱᱟᱜ ᱠᱟᱹᱢᱤ ᱨᱮᱠᱚ ᱞᱟᱜᱟᱣ ᱫᱟ ᱟᱨ ᱟᱫᱚᱢ ᱦᱚᱲ ᱫᱚ ᱵᱟᱠᱚ ᱚᱱᱟᱨᱮ ᱵᱟᱠᱚ ᱞᱟᱜᱟᱣ ᱫᱟᱲᱮᱜ ᱠᱟᱱᱟ᱾ ᱢᱮᱛᱟᱜ ᱢᱮ ᱩᱱᱠᱩ ᱫᱚ ᱠᱷᱟᱹᱞᱤ ᱠᱩ ᱪᱟᱞᱟ ᱠᱟᱱᱟ ᱠᱚ ᱟᱜᱩᱭ ᱫᱟᱠᱚ ᱟᱨ ᱠᱚ ᱚᱱᱟ ᱠᱚ ᱢᱮᱱ ᱠᱮᱫ ᱞᱮᱠᱟ ᱠᱷᱟᱨᱪᱟᱭ ᱮᱫᱟᱠᱚ ᱟᱨᱠᱚ ᱪᱟᱞᱟᱣ ᱨᱩᱣᱟᱹᱲᱚᱜ ᱠᱟᱱᱟ ᱚᱱᱠᱟᱜ ᱜᱮ ᱟᱫᱚ ᱪᱮᱫ ᱯᱷᱟᱭᱫᱟ ᱚᱱᱠᱟ ᱫᱚ ᱛᱚᱵᱮ ᱟᱢᱫᱚ ᱠᱷᱟᱹᱞᱤᱢ ᱪᱟᱞᱟᱣᱱᱟ ᱟᱨᱦᱚᱢ ᱪᱟᱞᱟᱜᱼᱟ ᱚᱸᱰᱮ ᱜᱮ ᱛᱚ ᱠᱚᱱᱚ ᱮᱱᱟ ᱨᱮᱭᱟᱜ ᱤᱭᱟᱹ ᱵᱟᱝ ᱠᱟᱱᱟ ᱟᱫᱚ ᱩᱱᱠᱩ ᱫᱚ ᱚᱱᱟ ᱫᱚ ᱵᱟᱠᱚ ᱵᱩᱡᱷᱟᱹᱣ ᱠᱟᱫᱟ ᱡᱚᱢ ᱧᱩ ᱨᱟᱹᱥᱠᱟᱹ ᱨᱮᱜᱮ ᱠᱚ ᱯᱟᱨᱚᱢ ᱪᱟᱵᱟᱭᱟ ᱚᱱᱟ ᱯᱟᱭᱥᱟ ᱫᱚ ᱡᱚᱛᱚ ᱠᱚ ᱠᱷᱚᱨᱪᱟ ᱪᱟᱵᱟᱭᱟ ᱟᱨ ᱟᱫᱚ ᱟᱨᱦᱚᱸ ᱟᱹᱰᱤ ᱜᱟᱱᱤᱧ ᱧᱮᱞ ᱠᱟᱫᱟ ᱟᱫᱚᱢ ᱦᱚᱲ ᱡᱮ ᱚᱱᱮ ᱢᱤᱫ ᱫᱷᱚᱢ ᱮ ᱪᱟᱞᱟᱣ ᱮᱱᱟ ᱟᱨ ᱩᱱᱤ ᱫᱚ ᱯᱩᱨᱟᱹ ᱛᱟᱦᱮᱱᱟ ᱟᱨ ᱦᱤᱡᱩᱜ ᱟᱨ ᱦᱮᱡ ᱫᱚᱲᱦᱟ ᱫᱚ ᱵᱟᱭ ᱪᱟᱞᱟᱜ-ᱟ ᱟᱯᱮ ᱥᱮ ᱚᱱᱠᱟᱱ ᱦᱚᱲ ᱢᱮᱱᱟᱜ ᱠᱚᱣᱟ ᱡᱮ ᱪᱟᱞᱟᱜ ᱠᱟᱱᱟ ᱠᱚ ᱟᱨᱠᱚ ᱠᱚ ᱡᱟᱦᱟᱱᱟᱜ ᱠᱚ ᱯᱟᱭᱥᱟ ᱠᱚ ᱵᱟᱧᱪᱟᱣ ᱟᱹᱜᱩᱭᱮᱫ ᱠᱟᱱ ᱛᱟᱠᱚᱣᱟ ᱟᱨᱠᱚ ᱡᱟᱦ ᱞᱮᱠᱟᱱ ᱱᱚᱛᱮ ᱚᱱᱟ ᱠᱟᱹᱢᱤ ᱨᱮᱠᱚ ᱞᱟᱜᱟᱣ ᱫᱟ ᱚᱱᱟ ᱠᱚ
ᱦᱮᱸ ᱢᱮᱱᱟᱜ ᱠᱚᱣᱟ ᱧᱮᱞ ᱠᱤᱫᱟᱹᱧ ᱵᱚᱞᱮ ᱟᱞᱮ ᱟᱞᱮ ᱟᱛᱳ ᱨᱮᱱᱟᱜ ᱤᱧ ᱧᱮᱞ ᱠᱮᱫᱟ ᱟᱞᱮ ᱵᱟᱜᱟᱞ ᱨᱮ ᱢᱮᱱᱟᱜ ᱠᱚᱣᱟ ᱵᱚᱞᱮ ᱟᱹᱰᱤ ᱢᱚᱸᱡᱽ ᱠᱚ ᱢᱟᱞᱮᱭᱟ ᱡᱩᱨᱤᱯᱟᱨᱤ ᱠᱚ ᱪᱟᱞᱟᱜ ᱠᱟᱱᱟ ᱠᱚ ᱛᱟᱦᱮᱱ ᱠᱟᱱᱟ ᱠᱚ ᱵᱟᱨ ᱥᱟᱞ ᱯᱮ ᱥᱟᱞ ᱛᱚᱵᱮ ᱩᱱᱠᱩ ᱚᱲᱟᱜ ᱨᱮ ᱧᱮᱞ ᱠᱤᱫᱟᱹᱧ ᱵᱚᱞᱮ ᱢᱤᱫᱴᱮᱡ ᱟᱹᱰᱤ ᱢᱚᱸᱡᱽ ᱵᱚᱞᱮ ᱰᱮᱵᱷᱞᱚᱯ ᱵᱚᱞᱮ ᱴᱨᱟᱠ ᱠᱚ ᱥᱮ ᱪᱮᱫ ᱠᱚᱪᱚ ᱵᱤᱡᱽᱱᱮᱥ ᱜᱟᱹᱰᱤ ᱠᱚ ᱦᱟᱛᱟᱣ ᱠᱮᱫᱟ ᱥᱮ ᱢᱤᱫ ᱞᱮᱠᱟ ᱫᱚᱠᱟᱱ ᱠᱚ ᱠᱮᱫᱟ ᱠᱚ ᱵᱚᱞᱮ ᱟᱹᱰᱤ ᱢᱚᱡᱽ ᱪᱟᱞᱟᱜ ᱠᱟᱱᱟ ᱱᱤᱛᱚᱜ ᱩᱱᱠᱩᱣᱟᱜ ᱯᱚᱨᱤᱵᱟᱨ ᱨᱮ ᱵᱚᱞᱮ ᱡᱟᱦᱟᱱᱟᱜ ᱫᱤᱠᱟᱹᱛ ᱵᱚᱞᱮ ᱚᱠᱟᱴᱟᱜ ᱤᱥ ᱛᱷᱤᱫᱤ ᱛᱟᱦᱮᱸ ᱠᱟᱱ ᱛᱟᱠᱚᱣᱟ ᱚᱱᱟ ᱠᱚ ᱱᱤᱛᱚᱜ ᱵᱮᱦᱛᱟᱨ ᱠᱚ ᱟᱟ ᱧᱮᱞᱮᱫ ᱠᱚ ᱠᱟᱱᱟ
ᱟᱪᱪᱷᱟ ᱟᱹᱰᱤ ᱱᱟᱯ ᱛᱚ ᱤᱧ ᱦᱚ ᱚᱱᱟᱜᱤᱧ ᱢᱮᱱᱟ ᱡᱚᱠᱷᱚᱱ ᱟᱢ ᱵᱟᱨ ᱵᱟᱨ ᱚᱸᱰᱮ ᱪᱟᱞᱟᱜ ᱥᱟᱱᱟᱭᱮᱫ ᱢᱮᱭᱟ ᱟᱫᱚ ᱪᱮᱫ ᱨᱮᱭᱟᱜ ᱪᱟᱞᱟᱜ ᱨᱮᱭᱟᱜ ᱞᱟᱹᱠᱛᱤ ᱛᱚ ᱟᱢ ᱢᱤᱫ ᱫᱤᱱ ᱮᱢ ᱪᱟᱞᱟᱣ ᱮᱱᱟ ᱚᱸᱰᱮ ᱡᱟᱦᱟ ᱱᱟᱜ ᱠᱟᱢᱤ ᱢᱮᱱᱟᱜ ᱟᱠᱟᱫᱟ ᱛᱚ ᱵᱟᱨ ᱵᱟᱨᱮᱢ ᱪᱟᱞᱟᱜ ᱠᱟᱱᱟ ᱛᱚ ᱵᱩᱡᱷᱟᱹᱣ ᱢᱮ ᱟᱢ ᱫᱚ ᱚᱸᱰᱮ ᱜᱮ ᱜᱚᱴᱟ ᱫᱤᱱ ᱛᱟᱦᱮᱱ ᱦᱩᱭᱩᱜ ᱛᱟᱢᱟ ᱟᱫᱚ ᱛᱤᱥ ᱨᱮᱦᱚ ᱵᱟᱢ ᱵᱚᱫᱚᱞ ᱫᱟᱲᱮᱭᱟᱜ ᱱᱚᱣᱟ ᱤᱧᱫᱩᱧ ᱢᱮᱱᱟ ᱟᱫᱚ ᱚᱱᱮ ᱠᱚ ᱢᱮᱱᱟ ᱵᱟᱝ ᱵᱩᱡᱷᱟᱹᱜ ᱦᱚᱲ ᱫᱚ ᱪᱟᱞᱟᱜ ᱠᱟᱱᱟ ᱠᱚ ᱦᱤᱡᱩᱜ ᱠᱟᱱᱟ ᱠᱚ ᱢᱟᱥᱛᱤ ᱫᱟᱠᱚ ᱡᱚᱢ ᱧᱩᱩ ᱫᱟᱠᱚ ᱪᱟᱵᱟᱭᱮᱱᱟ ᱚᱱᱟ ᱫᱚ ᱯᱚᱭᱥᱟ ᱫᱚ ᱤᱱᱠᱟ ᱛᱮᱜᱮ ᱚᱱᱟ ᱟᱹᱰᱤ ᱡᱟᱹᱥᱛᱤ ᱧᱮᱞᱚᱜᱚᱜ ᱠᱟᱱᱟ ᱟᱨ ᱟᱫᱚᱢ ᱦᱚᱲ ᱫᱚ ᱪᱟᱞᱟᱜᱼᱟ ᱟᱨ ᱡᱚᱛᱚ ᱚᱱᱟ ᱛᱤᱱᱟᱹᱜ ᱦᱮᱸ ᱯᱚᱭᱥᱟ ᱠᱚ ᱢᱟᱱᱮ ᱡᱟᱛᱮ ᱟᱹᱜᱩᱭᱟ ᱟᱨ ᱱᱚᱰᱮ ᱡᱚᱛᱚ ᱠᱟᱹᱢᱤᱨᱮ ᱞᱟᱜᱟᱣᱟ ᱚᱱᱟ ᱡᱟᱦᱟᱱᱟᱜ ᱠᱟᱹᱢᱤ ᱨᱮᱜᱮ
ᱦᱮᱸ
ᱦᱩᱸ ᱟᱫᱚ ᱟᱯᱮᱥᱮᱫ ᱦᱚ ᱚᱱᱠᱟᱜᱮ
ᱪᱮᱫ ᱱᱚᱣᱟ ᱟᱵᱚ ᱵᱟᱦᱨᱮ ᱵᱚᱱ ᱪᱟᱞᱟᱜ ᱠᱟᱱᱟ ᱟᱵᱚ ᱥᱚᱢᱟᱡᱽ ᱨᱮᱱ ᱥᱮ ᱠᱩᱲᱤ ᱦᱚᱸᱠᱚ ᱪᱟᱞᱟᱜ ᱠᱟᱱᱟ ᱠᱚᱲᱟ ᱦᱚᱸᱠᱚ ᱪᱟᱞᱟᱜ ᱠᱟᱱᱟ ᱱᱚᱣᱟ ᱢᱤᱫ ᱟᱛᱷᱟᱨ ᱧᱮᱞ ᱞᱮᱠᱷᱟᱱ ᱴᱷᱤᱠ ᱜᱮᱭᱟ ᱥᱮ ᱵᱟᱝ ᱴᱷᱤᱠᱟ ᱵᱚᱞᱮ? ᱟᱢᱟᱜ ᱟᱫᱷᱟᱨ ᱨᱮ ᱪᱮᱫ ᱮᱢ ᱞᱮᱠᱟᱢ ᱢᱮᱱ ᱚᱪᱚᱭᱮᱫ ᱠᱟᱱᱟ?
ᱱᱚᱣᱟ ᱫᱚ ᱢᱤᱫ ᱥᱮᱫ ᱠᱷᱚᱱ ᱧᱮᱞ ᱞᱮᱠᱷᱟᱱ ᱫᱚ ᱴᱷᱤᱠᱜᱮᱭᱟ ᱟᱢ ᱡᱩᱚᱫᱤ ᱚᱱᱟ ᱢᱚᱸᱡᱽ ᱞᱟᱹᱜᱤᱫ ᱮᱢ ᱦᱩᱫᱤᱥ ᱪᱮᱫᱟᱜ ᱥᱮ ᱡᱟᱦᱱᱟᱜ ᱚᱱᱠᱟ ᱯᱚᱭᱥᱟ ᱞᱟᱹᱠᱛᱤ ᱢᱮᱱᱟᱜᱼᱟ ᱡᱮ ᱵᱤᱡᱽᱱᱮᱥ ᱮᱢ ᱠᱷᱩᱞᱟᱹᱭᱟ ᱛᱚ ᱚᱱᱟ ᱞᱟᱹᱜᱤᱫ ᱫᱚ ᱟᱹᱰᱤ ᱱᱟᱯᱟᱭ ᱜᱮᱭᱟ ᱟᱨ ᱟᱢ ᱡᱚᱠᱷᱚᱱᱮᱢ ᱚᱱᱟᱢ ᱦᱤᱡᱩᱜᱼᱟ ᱟᱨ ᱮᱢ ᱧᱩ ᱪᱟᱵᱟᱭᱟ ᱥᱮᱢ ᱡᱚᱢ ᱪᱟᱵᱟᱭᱟ ᱥᱮ ᱡᱟᱦᱟᱱᱟᱜ ᱚᱱᱠᱟᱢ ᱥᱮᱵᱤᱱ ᱪᱟᱵᱟ ᱜᱤᱰᱤᱠᱟᱜ-ᱟ ᱛᱚ ᱠᱳᱱᱳ ᱚᱱᱟᱨᱮ ᱤᱭᱟᱹ ᱵᱟᱹᱱᱩᱜᱼᱟ ᱡᱮ ᱟᱢᱫᱚ ᱟᱹᱣᱲᱤ ᱜᱮᱢ ᱪᱟᱞᱟᱣᱱᱟ ᱟᱨᱮᱢ ᱦᱮᱡ ᱮᱱᱟ ᱛᱚ ᱚᱱᱟ ᱫᱚ ᱯᱷᱟᱞᱛᱩ ᱜᱮᱭᱟᱧ ᱢᱮᱱ ᱠᱮᱭᱟ ᱚᱱᱟᱢ ᱢᱮᱱ ᱫᱟᱲᱮᱭᱟᱜᱼᱟ ᱱᱚᱰᱮ ᱟᱫᱚ ᱟᱢ ᱱᱚᱜᱼᱚᱭ ᱵᱟᱹᱭ ᱵᱟᱹᱭᱛᱮ ᱥᱚᱢᱚᱭ ᱦᱚᱸ ᱢᱩᱪᱟᱹᱫᱚᱜ ᱠᱟᱱ ᱛᱟᱞᱟᱝᱟ ᱟᱫᱚ ᱢᱩᱪᱟᱹᱫ ᱨᱮ ᱢᱤᱫᱵᱟᱨ ᱢᱮᱱᱟᱜ ᱠᱷᱟᱱ ᱨᱚᱲ ᱢᱮ ᱟᱨᱠᱷᱟᱱ ᱟᱨᱚᱸᱞᱟᱝ ᱜᱟᱞᱢᱟᱨᱟᱣ ᱱᱟᱣᱟ ᱥᱟᱛᱟᱢ ᱨᱮ ᱦᱟᱜ
ᱴᱷᱤᱠ ᱜᱮᱭᱟ ᱤᱧ ᱟᱜ ᱵᱚᱞᱮ ᱴᱷᱤᱠ ᱜᱮᱭᱟ ᱵᱚᱞᱮ ᱢᱮ ᱠᱷᱟᱡ ᱟᱢᱟᱜ ᱵᱚᱞᱮ ᱚᱠᱚᱭ ᱪᱟᱞᱟᱜ ᱠᱟᱱᱟ ᱢᱟᱱᱮ ᱟᱢᱟᱜ ᱢᱚᱸᱡᱽ ᱛᱮ ᱰᱮᱥᱤᱯᱞᱤᱱ ᱢᱮᱱᱴᱮᱱ ᱡᱟᱹᱨᱩᱲ ᱠᱟᱱᱟ ᱥᱮ ᱵᱟᱝ? ᱱᱚᱜᱧ ᱢᱮᱱ ᱠᱮᱭᱟ ᱵᱚᱞᱮ ᱤᱧ ᱫᱚ ᱡᱚᱛᱚ ᱢᱟ ᱴᱷᱤᱠ ᱜᱮᱭᱟ ᱟᱨᱠᱟᱡ ᱢᱟ ᱪᱟᱞᱟᱜ ᱢᱮ ᱢᱚᱡᱽ ᱜᱮ ᱟᱢ ᱞᱟᱹᱜᱤᱫ